ᱦᱮᱸ ᱟᱡᱚᱢᱚᱜ ᱠᱟᱱ ᱛᱟᱵᱮᱱᱟ ᱨᱚᱲ᱾
ᱦᱮᱸ ᱨᱚᱲ ᱟᱡᱚᱢᱚᱜ ᱠᱟᱱ ᱜᱤᱭᱟ. ᱾
ᱦᱩᱸ
ᱩᱸᱦ
ᱟᱵᱤᱱ ᱫᱚ ᱛᱟᱦᱞᱮ ᱛᱤᱱᱟᱹ ᱜᱟᱱ ᱵᱟᱠᱤ ᱢᱮᱱᱟᱜ ᱛᱵᱤᱱᱟ ᱜᱳ?
ᱟᱞᱤᱧᱟᱜ ᱫᱚ ᱵᱮᱥᱤ ᱵᱟᱹᱱᱩᱜ ᱛᱟᱞᱤᱧᱟ ᱟᱨ ᱵᱟᱨ ᱯᱮᱭᱟ ᱜᱟᱱ᱾
ᱟᱪᱪᱷᱟ ᱟᱪᱪᱷᱟ ᱱᱟᱯᱟᱭ ᱟᱹᱞᱤᱧ ᱫᱚ ᱵᱟᱝᱞᱤᱧ ᱠᱚᱨᱟᱣ ᱟᱠᱟᱫᱟ᱾ ᱛᱤᱦᱤᱧ ᱜᱟᱯᱟ ᱛᱮ ᱠᱩᱲᱟᱹᱣ ᱠᱟᱜ ᱦᱩᱭᱩᱜᱼᱟ᱾ ᱟᱹᱞᱤᱧ ᱢᱮᱱᱟᱜ ᱛᱟᱞᱤᱧᱟ ᱟᱹᱰᱤ ᱟᱹᱰᱤ ᱟᱹᱰᱤ ᱜᱮ ᱵᱚᱞᱛᱮ ᱜᱮᱞᱮ ᱱᱟᱜᱼᱮ ᱯᱚᱱᱨᱚᱴᱤ ᱜᱟᱱ ᱦᱩᱭ ᱟᱠᱟᱱᱟ᱾
ᱚ ᱞᱟᱹᱭᱮᱜ ᱫᱚ ᱠᱚ ᱛᱮᱦᱮᱧ ᱥᱮ ᱛᱤᱥᱚᱜ ᱜᱟᱯᱟ ᱪᱟᱵᱟᱜ ᱠᱟᱱᱟ ᱞᱟᱹᱭᱮᱜ ᱫᱚᱠᱚ᱾
ᱳᱭ ᱜᱟᱯᱟ ᱠᱚ ᱞᱟᱹᱭᱫᱟ ᱜᱟᱯᱟ ᱥᱟᱨᱟᱫᱤᱱ ᱴᱩᱠᱩ ᱧᱟᱢᱚᱜᱼᱟ᱾ ᱮ ᱧᱮᱞᱚᱜᱼᱟ ᱛᱤᱱᱟᱹᱜ ᱜᱟᱱ ᱠᱩᱲᱟᱹᱜ ᱠᱟᱱᱟ᱾
ᱟᱨ ᱚᱫᱷᱮᱠ ᱦᱚᱲ ᱫᱚᱠᱚ ᱞᱟᱹᱭᱫᱟ ᱜᱟᱯᱟ᱾
ᱜᱟᱯᱟ ᱱᱟᱜ ᱠᱷᱟᱱ ᱛᱤ ᱨᱮᱠᱚ ᱵᱚᱱᱫᱚᱭᱟ ᱚᱱᱟ ᱦᱩᱭᱩᱜ ᱠᱟᱱᱟ ᱵᱮᱯᱟᱨ᱾ ᱟᱫᱚᱧ ᱛᱤᱱ ᱜᱷᱟᱹᱲᱤᱡ ᱪᱟᱞᱟᱜᱼᱟ ᱨᱚᱲ ᱜᱟᱱᱚᱜᱼᱟ ᱩᱱ ᱜᱷᱟᱹᱲᱤᱡ ᱤᱧ ᱧᱮᱞ ᱞᱮᱱᱟ ᱠᱩᱲᱟᱹᱣ ᱞᱮᱱᱠᱷᱟᱱ ᱵᱷᱟᱹᱜᱤ ᱵᱟᱝ ᱠᱩᱲᱟᱹᱣ ᱞᱮᱠᱷᱟᱱ ᱟᱫᱚ ᱪᱮᱫ ᱵᱤᱱ ᱪᱤᱠᱟᱹ ᱫᱟᱲᱮᱜᱼᱟ᱾
ᱦᱚᱸ ᱦᱳᱭ ᱴᱟᱭᱤᱢ ᱠᱚᱦᱚᱸ ᱵᱟᱝ ᱧᱟᱢᱚᱜ ᱠᱟᱱᱟ ᱚᱱᱟ ᱯᱮᱨᱮᱡ ᱞᱟᱹᱜᱤᱫ ᱫᱚ
ᱦᱩᱸ ᱦᱩᱸ ᱠᱟᱨᱮ ᱵᱟᱭᱨᱮ ᱵᱤᱱ ᱩᱰᱩᱠ ᱞᱮᱱᱟ ᱪᱮᱫ ᱞᱮᱠᱟ?
ᱵᱟᱝ-ᱟ ᱵᱟᱭᱨᱮ ᱥᱮᱫ ᱨᱮᱜᱮ ᱢᱮᱱᱟᱜ ᱞᱤᱧᱟ ᱟᱹᱞᱤᱧ ᱫᱚ᱾
ᱚ ᱤᱧ ᱫᱩ ᱟᱞᱮ ᱫᱚᱞᱤᱱ ᱢᱚᱱᱮ ᱜᱟᱹᱲᱤ ᱵᱤᱱ ᱞᱟᱜᱟ ᱟᱢᱟᱫᱟ ᱦᱳᱭᱛᱚ ᱪᱮᱜ ᱠᱟ?
ᱵᱟᱝᱜᱮ ᱵᱟᱨᱦᱮ ᱥᱮᱜ ᱨᱮ ᱦᱮᱡᱱᱟ ᱠᱟᱹᱴᱤᱡ ᱜᱟᱛᱮ ᱜᱤᱫᱽᱨᱟᱹ ᱠᱚ ᱛᱟᱦᱮᱸ ᱞᱮᱱᱟ ᱛᱚ ᱜᱮᱢ ᱠᱚ ᱠᱷᱮᱞᱮᱜ ᱛᱟᱦᱮ ᱠᱚ ᱾
ᱯᱷᱨᱤ ᱯᱷᱟᱭᱟᱨ ᱠᱚᱯᱮ ᱠᱷᱮᱞ ᱵᱟᱲᱟᱭ ᱫᱟ ᱥᱮᱪᱮᱜ?
ᱦᱳᱭ ᱦᱳᱭ ᱠᱷᱮᱞᱮᱜ ᱛᱟᱦᱮᱸᱜ ᱠᱚ᱾
ᱟᱸᱻ
ᱟᱸᱦ
ᱱᱟᱯᱟᱭ ᱦᱚᱸ ᱯᱷᱤᱨᱤ ᱯᱷᱟᱭᱟᱨ ᱠᱚ ᱠᱷᱮᱞ ᱜᱮᱭᱟᱞᱮ ᱱᱚᱛᱮ ᱦᱚᱸ ᱫᱚᱢᱮ ᱟᱹᱰᱤ ᱡᱟᱹᱥᱛᱤ ᱠᱚ ᱠᱷᱮᱞ ᱜᱮᱭᱟ ᱦᱟᱸ᱾ ᱟᱹᱞᱤᱧ ᱞᱤᱧ ᱠᱷᱮᱞ ᱠᱟᱛᱮ ᱞᱤᱧ ᱵᱟᱹᱜᱤ ᱟᱠᱟᱫᱟ ᱦᱟᱸᱜ ᱟᱹᱰᱤ ᱫᱤᱱ ᱨᱮ᱾
ᱟᱪᱪᱷᱟ᱾ ᱟᱹᱞᱤᱧ ᱡᱟᱜᱮ ᱱᱮᱛᱟᱨ ᱴᱩᱠᱴᱟᱠ ᱞᱤᱧ ᱠᱷᱮᱞ ᱠᱟᱱᱟ ᱞᱤᱧ ᱚᱱᱠᱟ ᱞᱟᱦᱟᱛᱮ ᱞᱮᱠᱟ ᱫᱚ ᱟᱫᱚ ᱵᱟᱹᱞᱤᱧ ᱠᱷᱮᱞ ᱠᱟᱱᱟ ᱞᱤᱧ᱾ ᱮᱢᱱᱤ ᱴᱟᱭᱤᱢ ᱯᱟᱥ ᱞᱟᱠᱟ᱾
ᱟᱹᱞᱤᱧ ᱦᱳᱭ ᱚᱱᱠᱟ ᱴᱟᱭᱤᱢ ᱯᱟᱥ ᱞᱮᱠᱟ ᱵᱷᱟᱹᱜᱮᱭᱟ ᱱᱮᱛᱟᱨ ᱫᱚ᱾ ᱚᱲᱟᱜ ᱥᱚᱝᱥᱟᱨ ᱦᱚᱸ ᱧᱮᱞ ᱦᱩᱭᱩᱜᱼᱟ᱾
ᱩᱸ ᱦᱚᱸᱭ᱾
ᱚᱱᱟ ᱦᱩᱭᱩᱜ ᱠᱟᱱᱟ ᱵᱮᱯᱟᱨ ᱥᱟᱨᱟᱫᱤᱱ ᱠᱷᱮᱞ ᱠᱟᱛᱮᱜ ᱦᱚᱸ ᱪᱮᱜ ᱮᱢ ᱪᱤᱠᱟᱹᱭᱟ᱾
ᱪᱮᱫ ᱦᱚ ᱵᱟᱢ ᱫᱟᱲᱮᱭᱟᱜᱼᱟ ᱠᱷᱮᱞ ᱛᱮᱫᱚ᱾
ᱦᱚᱻ ᱛᱟᱦᱞᱮ ᱟᱹᱵᱮᱱ ᱫᱚ ᱪᱮᱫ ᱭᱟᱻ ᱪᱤᱫ ᱠᱚᱵᱤᱱ ᱦᱤᱛᱚᱜ ᱫᱚ ᱠᱟᱹᱢᱤ ᱠᱷᱚᱱ ᱨᱩᱣᱟᱹᱲ ᱠᱟᱛᱮᱜ ᱪᱮᱜ ᱚᱲᱟᱜ ᱠᱚᱨᱮ ᱪᱮᱜᱵᱤᱱ ᱪᱤᱠᱟᱹᱭᱮᱫ ᱛᱮ?
ᱪᱮᱻ ᱠᱟᱹᱢᱤ ᱠᱷᱚᱱᱟᱜ ᱨᱩᱣᱟᱹᱲ ᱠᱟᱛᱮᱜ ᱰᱟᱹᱦᱤ ᱥᱮᱜ ᱠᱟᱹᱴᱤᱡ ᱞᱤᱧ ᱪᱟᱞᱟᱣ ᱱᱟᱜᱟᱹᱢ ᱾ ᱯᱷᱩᱴᱵᱚᱞ ᱠᱚᱞᱤ ᱠᱟᱹᱴᱤᱡ ᱞᱤᱧ ᱠᱷᱮᱞ ᱵᱟᱲᱟᱣ ᱟᱫᱟ ᱾
ᱟᱫᱚᱻ ᱦᱮᱸ ᱞᱮᱭ ᱵᱤᱱ!
ᱚ ᱵᱟᱝ ᱚᱱᱟ ᱫᱚ ᱵᱟᱝ ᱞᱮᱭᱮᱜ ᱛᱮᱦᱮᱜ ᱞᱤᱧ ᱤᱭᱟᱹ ᱡᱮ ᱱᱚ-ᱱᱚ ᱵᱟᱭᱨᱮ ᱠᱟᱹᱢᱤ ᱵᱤᱱ ᱪᱟᱞᱟᱣᱮᱱ ᱞᱟᱹᱭ ᱠᱮᱜ ᱫᱚᱵᱤᱱ ᱮᱱᱟᱱ
ᱦᱮᱸ ᱦᱮᱸ ᱦᱮᱸ!
ᱦᱳᱭ, ᱟᱫᱚ ᱢᱟᱱᱮ ᱱᱤᱛᱚᱜ ᱫᱚ ᱪᱮᱫᱠᱟ ᱢᱟᱱᱮ ᱪᱮᱜᱠᱟ ᱚᱲᱟᱜ ᱨᱮ ᱯᱟᱣᱟᱨ ᱴᱤᱞᱟᱹᱨ ᱛᱟᱱᱟᱜ ᱢᱮᱱᱟᱜ ᱛᱟᱵᱤᱱᱟ ᱪᱮᱫ ᱞᱮᱠᱟ?
ᱵᱟᱝ ᱵᱟᱝ ᱚᱱᱟ
ᱵᱟᱝ ᱟᱫᱚ ᱪᱟᱥ ᱥᱤᱡᱤᱱ ᱛᱚ ᱯᱟᱪᱮ ᱜᱮ ᱡᱩᱫᱤᱵᱤᱱ ᱞᱟᱜᱟᱣ ᱢᱟᱜᱟᱣᱮᱜ ᱠᱷᱟᱱ ᱟᱨᱠᱤ?
ᱦᱩᱸ ᱵᱟᱝ ᱜᱮ᱾ ᱩᱸ ᱴᱟᱠᱴᱟᱨ, ᱴᱟᱠᱴᱟᱨ ᱢᱟᱱᱮ ᱡᱟᱦᱟᱸᱭ ᱦᱚᱲᱟᱜ ᱦᱮᱱᱟᱜᱼᱟ ᱩᱝᱠᱩᱣᱟᱜ ᱛᱮᱜᱮ ᱥᱤ ᱵᱟᱲᱟ ᱦᱩᱭᱩᱜ ᱠᱟᱱᱟ
ᱚ ᱟᱪᱪᱷᱟ ᱱᱤᱭᱟᱹ ᱫᱷᱟᱣ ᱛᱟᱞᱦᱮ ᱴᱟᱠ-ᱴᱟᱠᱴᱟᱨ ᱠᱚᱛᱮᱯᱮ ᱥᱤ ᱪᱚ ᱠᱟᱫᱟ ᱵᱟᱝ?
ᱦᱳᱭ ᱦᱳᱭ᱾ ᱟᱫᱚ, ᱱᱟᱦᱮᱞ ᱛᱮᱫᱚ ᱩᱱᱟᱹᱜ ᱵᱟᱝᱠᱚ ᱥᱤ ᱫᱟᱠᱚ ᱛᱚ, ᱡᱟ ᱦᱳᱭᱳᱜᱼᱟ ᱴᱟᱠ
ᱟᱫᱚ ᱱᱤᱛᱚᱜ ᱫᱚ ᱱᱟᱦᱮᱞ ᱛᱤᱱᱟᱹᱜ ᱵᱟᱹᱫᱽ ᱨᱮ ᱦᱟᱸᱰᱮ ᱱᱟᱸᱰᱮᱢ ᱡᱚᱲᱟᱣᱟ? ᱵᱟᱹᱫᱽ ᱢᱟᱛᱚ ᱦᱟᱸᱰᱮ ᱛᱟᱢ ᱱᱟᱸᱰᱮ ᱛᱟᱢ ᱵᱟᱹᱫ, ᱵᱟᱨᱭᱟ ᱯᱤᱭᱟᱹ ᱠᱟᱛᱮ ᱵᱟᱹᱛᱟᱹᱲᱤ ᱞᱮᱠᱟ᱾
ᱩᱸ ᱚᱱᱟ ᱫᱚ ᱱᱟᱦᱮᱞ ᱛᱮᱠᱷᱟᱱ ᱫᱚᱱ ᱮᱸᱦᱮ ᱱᱟᱦᱮᱞ ᱛᱮᱠᱷᱟᱱ ᱫᱚ ᱱᱟᱦᱮᱞ ᱛᱮᱫᱚ ᱢᱮᱫᱴᱟᱝ ᱠᱷᱮᱛ ᱜᱮ ᱵᱟᱨᱥᱤᱧ ᱛᱮᱢ ᱠᱩᱲᱟᱹᱣ ᱛᱟᱢᱟ ᱥᱤ ᱠᱩᱲᱟᱹᱣᱟᱢ᱾
ᱦᱳᱭ, ᱚᱱᱟ ᱵᱟᱨ ᱠᱟᱴᱷᱟ ᱡᱟᱭᱜᱟ ᱥᱤ ᱛᱮᱜᱮᱢ ᱥᱟᱨᱟᱫᱤᱱᱟ ᱟᱨᱠᱤ᱾
ᱦᱳᱭ, ᱟᱨ ᱴᱟᱠᱴᱟᱨ ᱛᱮ ᱠᱷᱟᱱ ᱫᱚ ᱵᱟᱥᱤᱧ ᱨᱮᱱᱟᱜ ᱠᱟᱹᱢᱤ ᱢᱤᱫ ᱫᱤᱱ ᱛᱮ ᱪᱟᱵᱟ ᱜᱚᱫ ᱠᱟᱛᱟᱢᱟᱭ ᱯᱟᱸᱪ ᱢᱤᱱᱤᱴ ᱛᱮ᱾
ᱚᱱᱟ ᱴᱟᱠᱴᱟᱨ ᱛᱚ ᱵᱟᱨᱥᱤᱧᱱᱟᱜ ᱠᱟᱹᱢᱤ ᱪᱮᱫ ᱢᱤᱫ ᱫᱤᱱ ᱛᱮ ᱡᱩᱫᱤᱢ ᱯᱮ ᱯᱳᱱ ᱜᱷᱚᱱᱴᱟᱢ ᱞᱟᱜᱟᱣ ᱜᱚᱫ ᱠᱟᱭᱟ ᱯᱩᱨᱟᱹ ᱡᱷᱚᱛᱚ ᱠᱷᱮᱛᱮ ᱥᱤ ᱪᱟᱵᱟ ᱦᱚᱴᱚ ᱠᱟᱛᱟᱢᱟᱭ᱾
ᱦᱳᱭ ᱦᱳᱭ᱾
ᱢᱟᱱᱮ ᱢᱤᱫᱴᱷᱮᱱ ᱛᱟᱦᱮᱱ ᱢᱟ ᱟᱨᱠᱤ᱾
ᱦᱚᱸ ᱦᱟᱸᱰᱮ ᱱᱟᱸᱰᱮ ᱞᱮᱠᱷᱟᱱ ᱫᱚ ᱠᱟᱹᱴᱤᱡ ᱥᱩᱢᱟᱹᱭ ᱞᱟᱜᱟᱜᱼᱟ᱾
ᱦᱳᱭ, ᱟᱨ ᱛᱟᱞᱮ ᱠᱷᱟᱱᱮᱢ ᱱᱩᱭ ᱴᱨᱟᱠᱴᱟᱨ ᱛᱚ ᱦᱟᱸᱰᱮ ᱱᱟᱸᱰᱮ ᱫᱚ ᱵᱟᱭ ᱪᱟᱞᱟᱜᱼᱟ ᱛᱚ, ᱢᱤᱫ ᱫᱷᱟᱣ ᱟᱬᱜᱚ ᱠᱟᱱᱟᱭ ᱢᱟᱱᱮ ᱚᱱᱟᱠᱚ ᱡᱷᱚᱛᱚ ᱠᱤᱥᱤ ᱪᱟᱵᱟᱭ ᱛᱮ ᱛᱟᱯᱚᱨᱮ ᱪᱟᱞᱟᱜᱼᱟᱭ᱾
ᱦᱳᱭ᱾
ᱢᱤᱫ ᱫᱷᱟᱣ ᱛᱮ ᱛᱤᱱᱟᱹᱜ ᱜᱟᱱ ᱥᱤ ᱜᱟᱱᱚᱜᱼᱟ ᱛᱤᱱᱟᱜ ᱜᱟᱱ ᱵᱟᱹᱫ ᱢᱮᱱᱟᱜᱼᱟ ᱚᱱᱟ ᱫᱷᱟᱨᱮ ᱛᱚ ᱚᱝᱠᱟ ᱢᱚᱛᱚ ᱠᱚ ᱥᱤᱭᱟ᱾
ᱦᱚ ᱦᱳᱭ᱾
ᱯᱚᱭᱥᱟ ᱦᱚᱸ ᱟᱹᱰᱤ ᱡᱟᱹᱥᱛᱤ ᱠᱚ ᱞᱮᱠᱷᱟ ᱡᱚᱱᱚᱜᱼᱟ ᱩᱝᱠᱩ᱾
ᱦᱩᱸ᱾
ᱴᱟᱠᱴᱟᱨ ᱛᱮᱢ ᱥᱤᱭᱟ ᱟᱨᱚ ᱤᱛᱟᱹᱢ ᱦᱟᱛᱟᱣᱟ, ᱠᱟᱢᱤᱱ ᱢᱚᱱᱤᱥᱟᱜ ᱠᱷᱚᱨᱪᱟ
ᱡᱷᱚᱛᱚ ᱥᱮᱫ ᱜᱮ ᱡᱷᱟᱢᱮᱞᱟ᱾
ᱡᱚᱛᱚ ᱥᱮᱫ ᱜᱮ ᱡᱷᱟᱢᱮᱞᱟ, ᱟᱨᱦᱚᱸ ᱫᱟᱢ ᱠᱚ ᱵᱟᱝ ᱨᱟᱠᱟᱵ ᱞᱮᱠᱷᱟᱱ ᱟᱨᱚ ᱢᱤᱫ ᱡᱷᱟᱢᱮᱞᱟ᱾
ᱦᱳᱭ᱾
ᱛᱟᱞᱮ ᱟᱯᱮ ᱥᱮᱫ ᱫᱚ ᱪᱮᱠᱠᱟ, ᱫᱟᱜ ᱨᱟᱠᱟᱵ ᱜᱮᱭᱟ ᱵᱩᱱᱱᱟᱹ ᱞᱮᱠᱷᱟᱱ ᱢᱟᱱᱮ ᱡᱟᱹᱥᱛᱤ ᱧᱚᱜ ᱫᱟᱜ ᱞᱮᱠᱷᱟᱱ ᱵᱳᱱᱱᱟᱹᱜ ᱜᱮᱭᱟ ᱥᱮ ᱵᱟᱝ?
ᱵᱟᱝ ᱜᱮ ᱟᱞᱮ ᱥᱮᱫ ᱫᱚ ᱩᱱᱟᱹᱜ ᱚᱝᱠᱟ ᱫᱚ ᱵᱟᱝ ᱵᱩᱱᱱᱟᱹᱜ ᱜᱮᱭᱟ᱾
ᱩᱸ ᱟᱪᱪᱷᱟ, ᱵᱟᱝ ᱱᱚᱛᱮ ᱫᱚ ᱵᱩᱱᱱᱟᱹ ᱫᱚ ᱞᱟᱦᱟ ᱛᱮ ᱵᱩᱱᱱᱟᱹ ᱵᱟᱲᱟ ᱞᱮᱱᱟ ᱱᱮᱛᱟᱨ ᱫᱚ ᱩᱱᱟᱹᱜ ᱫᱚ ᱵᱟᱝ ᱵᱩᱱᱱᱟᱸᱜ ᱠᱟᱱᱟ, ᱫᱟᱜ ᱦᱚᱸ ᱠᱷᱩᱵ ᱴᱟ ᱵᱟᱹᱱᱩᱜ-ᱟ ᱛᱚ ᱠᱚᱢ ᱠᱟᱱᱟ ᱞᱟᱦᱟᱛᱮ ᱠᱷᱚᱱ ᱫᱚ᱾
ᱦᱩᱸ᱾
ᱩᱱᱟᱹᱜ ᱫᱚ ᱵᱟᱝ ᱨᱟᱠᱟᱵ ᱠᱟᱱᱟ ᱟᱨᱠᱤ᱾
ᱦᱩᱸ᱾ ᱟᱞᱮ ᱥᱮᱫ ᱫᱚ ᱟᱨᱠᱤ ᱰᱮᱦᱤ ᱫᱤᱥᱚᱢ ᱜᱮᱭᱟᱞᱮ ᱥᱮ ᱦᱟ ᱩᱱᱟᱹᱜ ᱫᱚ, ᱡᱚᱛᱚ ᱵᱟᱝ ᱦᱤᱡᱩᱜ-ᱟ᱾ ᱮᱸᱜ ᱱᱟᱹᱭ ᱠᱚᱫᱚ ᱵᱟᱹᱱᱩᱜ ᱛᱟᱞᱮᱭᱟ ᱟᱞᱮ ᱥᱮᱫ ᱫᱚ᱾ ᱥᱟᱺᱜᱤᱧ ᱜᱮᱭᱟ᱾ ᱦᱮᱱᱟᱜ ᱨᱮᱦᱚᱸ ᱥᱟᱺᱜᱤᱧ ᱜᱮᱭᱟ ᱟᱞᱮ ᱥᱮᱫ ᱠᱷᱚᱱᱟᱜ ᱫᱚ᱾
ᱛᱟᱦᱚᱞᱮ ᱪᱟᱥ ᱫᱚ ᱛᱟᱦᱞᱮ ᱪᱮᱫ ᱚᱱᱟ ᱥᱩᱫᱩ ᱫᱟᱜ ᱪᱮᱫ ᱛᱟ ᱨᱮ ᱤᱭᱟᱹ ᱠᱟᱛᱮᱫ ᱜᱮ ᱥᱮ ᱢᱤᱱᱤ ᱠᱚ ᱥᱮ ᱡᱟᱦᱟᱸ ᱞᱮᱠᱟ ᱤᱭᱟᱹ ᱠᱚ ᱥᱮᱞᱚ ᱠᱚ ᱢᱮᱱᱟᱜ ᱛᱟᱯᱮ ᱜᱮᱭᱟ᱾
ᱢᱤᱱᱤ ᱠᱚ ᱦᱮᱱᱟᱜ-ᱟ ᱟᱨ ᱱᱤᱛᱚᱜ ᱫᱚ ᱟᱫᱚ ᱥᱮᱨᱢᱟ ᱡᱟᱹᱲᱤ ᱫᱟᱜ ᱛᱮᱜᱮ ᱪᱟᱥ ᱦᱩᱭᱩᱜ ᱾ ᱵᱟᱝᱠᱷᱟᱱ ᱫᱚ ᱮᱢᱱᱤ ᱫᱤᱱ ᱠᱚᱫᱚ ᱢᱤᱱᱤᱮᱛᱜᱮ ᱾
ᱦᱩᱸ ᱥᱮᱨᱢᱟ ᱫᱟᱲᱤ ᱥᱮᱨᱢᱟ ᱡᱟᱦᱟᱸᱭ ᱫᱟᱜ ᱮᱫᱟᱭ ᱥᱮᱨᱢᱟ ᱡᱟᱹᱲᱤᱭ ᱫᱟᱭ ᱤᱱᱟᱹ ᱥᱩᱢᱩᱝ ᱜᱮ ᱷᱤᱛᱚᱜ ᱫᱚ ᱛᱚ ᱱᱤᱛᱚᱜ ᱫᱚ ᱡᱩᱫᱤ ᱫᱟᱜ ᱜᱷᱩᱴᱩ ᱠᱚᱨᱮ ᱡᱮᱢᱚᱱ ᱫᱟᱜ ᱵᱟᱝ ᱛᱤᱸᱜᱩ ᱞᱮᱱᱠᱷᱟᱱ ᱯᱩᱨᱟᱹ ᱢᱤᱱᱤ ᱛᱮᱜᱮ ᱪᱟᱥ ᱦᱩᱭᱩᱜ-ᱟ᱾ ᱠᱷᱚᱨᱪᱟ ᱦᱩᱭᱩᱜ ᱠᱟᱱᱟ ᱚᱸᱰᱮ ᱫᱟᱜ ᱛᱮ ᱠᱷᱚᱨᱪᱟ ᱚᱱᱟᱫᱚ ᱪᱟᱥ ᱛᱚᱢ ᱪᱟᱥᱟ ᱟᱨᱚᱷᱚ ᱡᱩᱫᱤ ᱥᱮᱨᱚᱠᱚᱢ ᱵᱟᱝ ᱤᱭᱟᱹᱜ-ᱟ᱾ ᱦᱩᱭᱩᱜ-ᱟ ᱟᱨ ᱚᱱᱟ ᱢᱤᱫ ᱟᱞᱟᱫᱟ ᱡᱷᱟᱢᱮᱞᱟ᱾
ᱦᱳᱭ,
ᱟᱫᱚ ᱱᱮᱛᱟᱨ ᱫᱚ ᱠᱟᱹᱴᱤᱡ ᱠᱚ ᱥᱟᱱᱛᱟᱲ ᱦᱚ ᱠᱟᱹᱴᱤᱡ ᱵᱚᱱ ᱤᱭᱟᱹ ᱠᱟᱱᱟ ᱮᱰᱚᱵᱷᱟᱱᱥ ᱧᱚᱜ ᱠᱟᱱᱟ ᱵᱚᱱ ᱛᱚ ᱡᱚᱛᱚ ᱠᱤᱪᱩ ᱵᱚᱱ ᱠᱷᱟ ᱥᱟᱢᱟᱝ ᱫᱟ ᱟᱨᱠᱤ ᱪᱤᱱᱟᱹᱜ ᱪᱤᱠᱟᱹᱜ ᱠᱟᱱᱟ ᱚᱠᱟᱨᱮ ᱪᱟᱞᱟᱜ ᱠᱟᱱᱟ ᱵᱟᱝ ᱪᱟᱞᱟᱜ ᱠᱟᱱᱟ ᱡᱷᱚᱛᱚ ᱵᱚᱱ ᱧᱮᱞ ᱫᱟ ᱾ ᱛᱟᱨ ᱢᱚᱛᱚ ᱟᱨᱠᱤ ᱵᱚᱱ ᱪᱟᱥ ᱡᱚᱝ ᱠᱟᱱᱟ᱾ ᱞᱟᱦᱟ ᱛᱮᱢᱟ ᱟᱹᱰᱤ ᱪᱟᱥ ᱦᱩᱭᱩᱜ ᱛᱟᱦᱮᱱ ᱱᱮᱛᱟᱨ ᱫᱚ ᱪᱟᱥ ᱛᱟᱣ ᱠᱚᱢ ᱠᱟᱱᱟ ᱞᱟᱦᱟᱛᱮ ᱟᱹᱰᱤ ᱡᱳᱨ ᱠᱚ ᱪᱟᱥ ᱛᱟᱦᱮᱸᱜ-ᱟ᱾
ᱟᱨ ᱟᱯᱮᱥᱮᱫ ᱫᱚ ᱥᱮᱫ ᱫᱚ ᱪᱮᱫ ᱞᱮᱠᱟ ᱠᱚ ᱪᱟᱥ ᱜᱮᱭᱟ ᱠᱚ ᱥᱚᱵᱽᱡᱤ ᱠᱚᱫᱚ
ᱦᱮᱸ ᱟᱞᱮ ᱱᱚᱛᱮ ᱥᱚᱵᱡᱤ ᱵᱚᱞᱛᱮ ᱟᱨ ᱱᱚᱛᱮ ᱡᱟ ᱡᱟᱦᱟ ᱠᱚ ᱵᱟᱸᱫᱷᱟ ᱠᱚᱯᱤ ᱠᱚᱜᱮ ᱯᱷᱩᱞ ᱠᱚᱯᱤ ᱠᱚ ᱵᱟᱸᱫᱷᱟ ᱠᱚᱯᱤ ᱠᱚ ᱟᱨ ᱱᱚᱛᱮ ᱮᱢᱟᱱ ᱮᱢᱟᱱ ᱵᱮᱝᱜᱟᱲ, ᱠᱟᱞᱞᱟ ᱠᱚ ᱦᱩᱭᱱᱟ ᱡᱷᱤᱸᱜᱟᱹ ᱦᱩᱭᱱᱟ, ᱵᱷᱤᱲᱤ ᱡᱷᱤᱸᱜᱟᱹ ᱠᱚ ᱦᱩᱭᱱᱟ ᱦᱮᱸ,
ᱟᱯᱮᱥᱮᱫ ᱟᱹᱞᱩ ᱠᱚᱫᱚ ᱟᱹᱞᱩ ᱠᱚᱫᱚ ᱟᱹᱞᱩ ᱠᱚᱫᱚᱯᱮ ᱪᱟᱥ ᱜᱮᱭᱟᱥᱮ ᱵᱟᱝ?
ᱟᱹᱞᱩ ᱟᱹᱞᱩ ᱫᱚ ᱪᱟᱥᱚᱜ ᱜᱮᱭᱟ᱾ ᱟᱹᱞᱩ ᱟᱫᱚ ᱪᱮᱫ ᱚᱱᱟ ᱦᱟᱹᱛᱤ ᱵᱚᱛᱚᱨ ᱠᱷᱟᱹᱤᱨ ᱛᱮᱠ ᱵᱮᱴᱟ ᱟᱹᱞᱩ ᱵᱟᱠᱚ ᱪᱟᱥᱟ
ᱚ
ᱟᱫᱚ ᱡᱟᱦᱟᱸ ᱢᱟᱱᱮ ᱮᱢᱚᱱ ᱴᱟᱭᱤᱢ ᱨᱮ ᱪᱟᱥᱚᱜ ᱠᱟᱱᱟ ᱚᱱᱟ ᱴᱟᱭᱤᱢ ᱨᱮᱜᱮ ᱦᱟᱹᱛᱤ ᱠᱚ ᱵᱚᱞᱚᱱᱟ᱾ ᱢᱟᱱᱮ ᱦᱳᱲᱳ ᱦᱚᱸ ᱵᱮᱞᱮ ᱢᱟᱱᱮ ᱵᱮᱞᱮ ᱪᱟᱵᱟᱜ-ᱟ ᱩᱱ ᱥᱚᱢᱚᱭ ᱤᱨ ᱟᱠᱚ ᱨᱟᱠᱟ ᱵᱟᱼᱠᱚ ᱟᱨ ᱱᱚᱛᱮ ᱤᱭᱟᱹ ᱠᱚ ᱟᱹᱞᱩ ᱦᱚᱸᱠᱚ ᱨᱚᱦᱚᱭ ᱜᱚᱫ ᱠᱟᱜ-ᱟ᱾
ᱦᱳᱭ
ᱛᱤ ᱩᱱᱠᱩ ᱵᱚᱞᱚᱱᱟ ᱟᱨᱠᱤ ᱚᱱᱟ ᱴᱟᱭᱤᱢ ᱨᱮᱜᱮ ᱟᱫᱚ ᱜᱚᱴᱟ ᱠᱚ ᱱᱚᱥᱴᱚ ᱦᱚᱴᱚᱠᱟᱜ-ᱟ᱾ ᱟᱫᱚ ᱠᱚ ᱪᱟᱥ ᱜᱮᱭᱟ ᱵᱟᱝ ᱫᱚ ᱵᱟᱝ ᱠᱤᱪᱷᱩ ᱫᱚ ᱚᱲᱟᱜ ᱞᱟᱹᱜᱤᱫ ᱦᱚᱸ ᱥᱟᱨᱟ ᱵᱚᱪᱷᱚᱨ ᱛᱟᱦᱮᱱᱟ ᱟᱨᱠᱤ ᱟᱹᱞᱩ ᱫᱚ ᱫᱚᱦᱚ ᱠᱟᱜ ᱠᱷᱟᱱ ᱵᱷᱟᱜᱮ ᱧᱚᱜ ᱠᱟᱛᱮᱜ ᱟᱫᱚ ᱱᱮᱛᱟᱨ ᱫᱚ ᱚᱱᱟ ᱤᱥᱴᱳᱨ ᱠᱚᱨᱮ ᱠᱚ ᱮᱢ ᱜᱤᱰᱤᱭᱮᱫᱟ ᱾ ᱴᱳᱨ ᱨᱮᱠᱚ ᱫᱚᱦᱚ ᱦᱚᱪᱚᱭᱮᱫᱟ ᱟᱨᱠᱤ,
ᱟᱨ ᱱᱤᱭᱟᱹ ᱫᱷᱟᱣ ᱫᱚ ᱚᱠᱚᱭ ᱠᱚ ᱟᱹᱞᱩ ᱠᱚ ᱨᱚᱦᱚᱭ ᱞᱮᱣᱟᱠᱚ ᱠᱟᱹᱴᱤᱡ ᱞᱚᱥ ᱨᱮ ᱫᱚᱢᱮ ᱠᱚ ᱪᱟᱞᱟᱣ ᱟᱠᱟᱱᱟ ᱾
ᱟᱹᱰᱤ ᱼ ᱟᱹᱰᱤᱜᱮ ᱱᱤᱭᱟᱹ ᱫᱷᱟᱣ ᱫᱚ ᱠᱚ ᱢᱟᱱᱮ ᱫᱤᱱ ᱠᱟᱞᱚᱢ ᱫᱚ, ᱱᱚᱣᱟ ᱪᱟ ᱱᱤᱭᱟᱹ ᱥᱮᱨᱢᱟ ᱫᱚ ᱟᱹᱰᱤ ᱠᱚ ᱞᱚᱥ ᱟᱠᱟᱱᱟ ᱾ ᱱᱚᱣᱟ ᱫᱤᱱ ᱠᱟᱞᱢ ᱫᱚ ᱫᱟᱢ ᱵᱷᱟᱜᱮ ᱛᱟᱦᱮᱸ ᱠᱟᱱ ᱜᱮᱭᱟ ᱾
ᱦᱮᱸ ᱚᱱᱟ ᱯᱳᱭᱞᱳ ᱯᱳᱭᱞᱳ ᱡᱟᱦᱟᱸᱭ ᱠᱚᱠᱚ ᱟᱹᱷᱨᱤᱧ ᱠᱟᱫ ᱛᱟᱠᱚᱣᱟ ᱩᱱᱠᱩ ᱫᱚ ᱴᱷᱤᱠ ᱜᱮᱭᱟ ᱦᱟᱱᱟ ᱞᱟᱥᱴᱮ ᱞᱟᱥᱴᱮ ᱥᱚᱢᱚᱭ ᱫᱚ ᱫᱚᱢᱮ ᱫᱟᱢ ᱠᱚᱢ ᱱᱟ ᱾
ᱩᱱ ᱫᱚ ᱢᱚᱬᱮ ᱴᱟᱠᱟ ᱛᱩᱨᱩᱭ ᱴᱟᱠᱟ ᱚᱱᱠᱟ ᱛᱟᱦᱮᱸᱱᱟ ᱩᱱ ᱢᱩᱪᱟᱹᱫ ᱥᱚ ᱥᱚᱢᱚᱭ ᱫᱚ ᱟ ᱯᱟᱹᱭᱞᱟᱹ ᱠᱷᱟᱱ ᱫᱚ ᱯᱩᱨᱟᱹ ᱯᱚᱸᱭᱛᱨᱤᱥ, ᱪᱷᱚᱛᱨᱤᱥ ᱚᱱᱠᱟ ᱪᱚᱞᱞᱤᱥ ᱫᱷᱟᱹᱵᱤᱡ ᱫᱟᱢ ᱨᱟᱠᱟᱵ ᱠᱟᱱ ᱜᱮᱭᱟ ᱾ ᱟᱫᱚ ᱚᱱᱟ ᱯᱟᱹᱭᱞᱟᱹ ᱵᱟᱨ ᱯᱮ ᱥᱚᱯᱛᱟᱦᱚ ᱜᱮ ᱚᱱᱟ ᱠᱷᱚᱱ ᱡᱟᱹᱥᱛᱤ ᱫᱚ ᱵᱟᱝ᱾ ᱚᱱᱮ
ᱦᱩᱸ᱾
ᱯᱩᱱ ᱥᱚᱯᱛᱟᱦᱚ ᱞᱮᱠᱟ ᱫᱟᱢᱴᱟᱜ ᱠᱟᱹᱴᱤᱡ ᱪᱮᱛᱟᱱ ᱨᱮ ᱛᱤᱨᱤᱥ ᱴᱟᱠᱟ ᱪᱮᱛᱟᱱ ᱨᱮ ᱛᱟᱦᱮᱸᱱᱟ ᱾ ᱟᱨ ᱤᱱᱟᱹ ᱛᱟᱭᱚᱢ ᱫᱚ ᱟᱫᱚ ᱚᱱᱮ ᱚᱱᱠᱟ ᱫᱟᱢ ᱟᱬᱜᱚᱱᱟ ᱾ ᱟᱫᱚ ᱚᱱᱟ ᱫᱚᱥ ᱴᱟᱠᱟ ᱟᱨ ᱫᱚᱥ ᱴᱟᱠᱟ ᱠᱮᱡᱤ ᱟᱹᱠᱷᱨᱤᱧᱚᱜᱼᱟ, ᱟᱨᱠᱤ ᱢᱩᱪᱟᱹᱫ ᱥᱮᱫ ᱫᱚ ᱾
ᱟᱹᱰᱤ ᱞᱚᱥ᱾
ᱟᱹᱰᱤ ᱞᱚᱥ ᱟᱨᱠᱤ ᱚᱱᱟ ᱫᱚ᱾
ᱩᱸ᱾
ᱟᱫᱚ ᱱᱮᱛᱟᱨ ᱫᱚ ᱟᱫᱚ ᱪᱮᱫ ᱞᱮᱠᱟ? ᱱᱚᱸᱜᱼᱚᱭ ᱟᱵᱚ ᱡᱮᱢᱚᱱ ᱵᱚᱱ ᱧᱮᱞ ᱫᱟ ᱟᱨᱠᱤ ᱪᱟᱥ ᱠᱟᱹᱢᱤ ᱨᱮᱫᱚ ᱦᱚᱲ ᱫᱚ ᱱᱮᱛᱟᱨ ᱫᱚ ᱪᱚᱴ ᱠᱚᱨᱮ ᱫᱚ ᱩᱱᱟᱹᱜ ᱫᱚ ᱵᱟᱢ ᱟᱨᱡᱟᱣ ᱫᱟᱲᱮᱭᱟᱜᱼᱟ ᱟᱨ ᱠᱤ ᱚᱲᱟᱜ ᱥᱚᱝᱥᱟᱨ ᱧᱮᱞ ᱞᱟᱹᱜᱤᱫ ᱫᱚ ᱚᱱᱟ ᱢᱟ ᱛᱟᱦᱮᱸᱱ ᱠᱟᱱ ᱜᱮᱭᱟ, ᱚᱱᱮ ᱯᱮ ᱪᱟᱸᱫᱳ ᱨᱮ ᱢᱤᱫ ᱫᱷᱟᱣ ᱠᱟᱛᱮ ᱚᱱᱟ ᱫᱚ ᱦᱤᱡᱩᱜᱼᱟ, ᱟᱨᱚ ᱚᱱᱟ ᱯᱚᱭᱥᱟ ᱛᱤᱨᱮ ᱵᱟᱝ ᱛᱤᱸᱜᱩ ᱛᱟᱦᱮᱸᱱᱟ ᱾
ᱦᱳᱭ᱾
ᱚᱱᱟ ᱢᱟ ᱦᱮᱡ ᱮᱱᱟ, ᱚᱠᱟ ᱠᱷᱚᱱ ᱤᱛᱟᱹᱢ ᱟᱹᱜᱩ ᱞᱮᱫᱟ ᱩᱱᱤᱢ ᱮᱢᱟᱭᱟ ᱾ ᱚᱠᱟ ᱴᱟᱠᱴᱟᱨᱮᱢ ᱥᱤ ᱦᱚᱪᱚ ᱞᱮᱫᱮᱭᱟ ᱩᱱᱤᱢ ᱦᱟᱹᱴᱤᱧᱟᱭᱟ ᱾ ᱚᱠᱚᱭ ᱛᱤᱱᱟᱹᱜ ᱠᱟᱹᱢᱤᱱ ᱢᱩᱱᱤᱥ ᱵᱟᱠᱤ ᱢᱮᱱᱟᱜ ᱛᱟᱠᱚᱣᱟ ᱩᱱᱠᱩᱢ ᱧᱮᱞ ᱛᱟᱠᱚᱣᱟ ᱾ ᱦᱮᱸ ᱚᱱᱠᱟ ᱠᱟᱛᱮᱜ ᱜᱮ ᱯᱟᱨᱚᱢᱚᱜᱼᱟ ᱟᱨᱠᱤ ᱮᱸ ᱳᱭ᱾ ᱚᱱᱟᱛᱮ ᱟᱨᱠᱤ ᱠᱟᱹᱢᱤ ᱡᱚᱝ ᱠᱚᱦᱚᱸ ᱟᱫᱚ ᱚᱲᱟᱜ ᱨᱮᱱ ᱟᱵᱚ ᱠᱚᱲᱟ ᱜᱤᱫᱽᱨᱟᱹ ᱠᱚᱫᱚ ᱠᱟᱹᱴᱤᱡ ᱠᱟᱹᱢᱤ ᱡᱚᱝ ᱞᱟᱜᱟᱜ ᱛᱟᱵᱚᱱᱟ ᱾ ᱚᱲᱟᱜ ᱥᱚᱝᱥᱟᱨ ᱠᱚ ᱧᱮᱞ ᱪᱟᱞᱟᱣ ᱞᱟᱹᱜᱤᱫᱽ ᱟᱨᱠᱤ᱾
ᱦᱩᱸᱜᱼᱩᱸ᱾
ᱛᱟᱦᱚᱞᱮ ᱟᱹᱵᱤᱱ ᱪᱮᱫᱞᱮᱠᱟ ᱱᱤᱛᱚᱜ ᱜᱟᱛᱮ ᱜᱤᱫᱽᱨᱟᱹ ᱥᱟᱝ ᱵᱤᱱ ᱫᱩᱲᱩᱵ ᱠᱟᱱᱟ ᱥᱮ ᱚᱱᱠᱟ ᱠᱚᱨᱮ?
ᱦᱮᱸ ᱟᱫᱚ ᱫᱩᱲᱩᱵᱽ ᱵᱚᱞᱛᱮ ᱜᱮᱞᱮ ᱚᱲᱟᱜ ᱜᱮᱠᱚ ᱪᱟᱞᱟᱣ ᱪᱟᱵᱟᱭᱱᱟ ᱾ ᱪᱟᱵᱟ ᱫᱚ ᱪᱟᱞᱟᱣ ᱪᱟᱵᱟ ᱟᱨ ᱵᱟᱨ, ᱯᱮ ᱦᱚᱲ ᱦᱮᱸᱱᱟᱜ ᱠᱚᱣᱟ ᱪᱟᱞᱟᱜ ᱟᱠᱚ ᱩᱱᱠᱩ ᱦᱚᱸ᱾
ᱪᱮᱫ ᱪᱮᱫ ᱠᱚ ᱠᱷᱮᱞ ᱫᱟ ᱦᱟᱸ ᱡᱟᱹᱥᱛᱤ ᱨᱮᱝ ᱠᱚ ᱠᱷᱮᱞᱟ ᱥᱮ ᱠᱟᱥᱴᱚᱢ ᱠᱚ ᱠᱷᱮᱞᱫᱟ?
ᱦᱮᱸ ᱨᱮᱝ ᱜᱮ ᱠᱚ ᱠᱷᱮᱞ ᱜᱮᱭᱟ ᱠᱚᱛᱚ ᱟᱫᱚ
ᱟᱪᱪᱷᱟ ᱟᱪᱪᱷᱟ ᱵᱟᱝ ᱠᱟᱥᱴᱚᱢᱟᱨ ᱨᱮᱱᱟᱜ ᱫᱚᱢᱮ ᱟᱹᱰᱤ ᱤᱭᱟᱹ ᱢᱮᱱᱟᱜ ᱛᱚ ᱾
ᱵᱟᱝ ᱱᱮᱛᱟᱨ ᱫᱚ ᱟᱫᱚ ᱩᱱᱟᱹᱜ ᱫᱚ ᱵᱮᱥᱤ ᱠᱟᱥᱴᱚᱢ ᱵᱟᱝ ᱠᱚ ᱠᱷᱮᱞ ᱠᱟᱱᱟ ᱠᱚ ᱞᱟᱦᱟᱛᱮ ᱞᱮᱠᱟ ᱫᱚ, ᱞᱟᱦᱟ ᱛᱮ ᱡᱮᱢᱚᱱ ᱧᱟᱢ ᱠᱚᱜᱼᱟ, ᱚᱱᱠᱟ ᱫᱚ ᱱᱮᱛᱟᱨ ᱫᱚ ᱟᱡ ᱢᱮᱫ ᱥᱟᱨᱟᱫᱤᱱ ᱡᱟᱦᱟᱸ ᱟᱞᱤᱢᱤᱴᱮᱢ ᱠᱷᱮᱞ ᱫᱟᱲᱮᱣᱟ ᱚᱝᱠᱟ ᱾
ᱦᱩᱸ ᱦᱩᱸ ᱦᱩᱸ ᱱᱮᱛᱟᱨ ᱫᱚ ᱠᱟᱥᱴᱚᱢ ᱠᱟᱰ ᱠᱚᱦᱚᱸ ᱟᱹᱰᱤ ᱠᱚ ᱤᱭᱟᱹ ᱠᱟᱫᱟ ᱾
ᱥᱚᱯᱛᱟ ᱠᱮ ᱥᱚᱯᱛᱟ ᱢᱤᱫᱴᱟᱜ ᱠᱟᱛᱮᱢ ᱧᱟᱢ ᱠᱮᱜᱼᱟ, ᱚᱱᱠᱟ ᱫᱚ ᱵᱟᱝᱠᱚ ᱤᱭᱟᱹᱠᱟᱫᱟ ᱠᱚᱥᱮ ᱾
ᱦᱩᱸ ᱦᱩᱸ᱾ ᱱᱮᱛᱚᱜ ᱫᱚ ᱨᱮᱝ ᱠᱚᱜᱮ ᱵᱤᱥᱤ ᱠᱚ ᱠᱷᱮᱞᱫᱟ ᱾ ᱥᱤ ᱮᱥ ᱟᱨᱠᱤ ᱡᱟᱹᱥᱛᱤ ᱠᱟᱨ ᱛᱮ ᱥᱤ ᱮᱥ ᱠᱚ ᱠᱷᱮᱞᱫᱟ ᱾ ᱟᱨ ᱯᱟᱵᱡᱤ ᱴᱟᱵᱡᱤ ᱫᱚ ᱵᱟᱠᱚ ᱠᱷᱮᱞ ᱜᱮᱭᱟ ᱛᱟᱦᱚᱞᱮ?
ᱟᱞᱮ ᱱᱚᱸᱰᱮᱱ ᱜᱤᱫᱽᱨᱟᱹ ᱠᱚᱫᱚ ᱯᱟᱵᱽᱡᱤ ᱠᱚᱫᱚ ᱵᱟᱝᱠᱚ ᱠᱷᱮᱞ ᱜᱮᱭᱟ ᱡᱟᱦᱟᱸ ᱯᱷᱨᱤ ᱯᱷᱟᱭᱟᱨ ᱜᱮ
ᱟᱪᱪᱷᱟ ᱛᱟᱦᱚᱞᱮ ᱴᱷᱩ ᱯᱷᱤᱨᱤ ᱯᱷᱟᱭᱟᱨ ᱴᱩᱨᱱᱟᱢᱮᱱᱴ ᱠᱚ ᱦᱩᱭ ᱵᱟᱲᱟᱜ ᱠᱟᱱ ᱫᱚ ᱚᱱᱟ ᱫᱷᱟᱨᱮᱸ ᱵᱮᱱᱟᱨ ᱠᱚ ᱠᱚᱠᱚ ᱟᱲᱟᱜ ᱵᱟᱲᱟᱭᱫᱟ ᱢᱮᱫᱱᱤᱯᱩᱨ ᱫᱷᱟᱨᱮᱱ ᱜᱤᱫᱽᱨᱟᱹ ᱠᱚ
ᱮᱻ ᱵᱟᱹᱧ ᱵᱩᱡᱷᱟᱹᱣᱟ ᱚᱱᱟ ᱠᱚᱫᱚ ᱤᱧ ᱫᱚ
ᱚ ᱵᱟᱝ ᱯᱚᱭᱥᱟ ᱟᱛᱮ ᱦᱟᱱᱮ ᱠᱷᱮᱹᱞ ᱫᱚᱠᱚ᱾
ᱦᱮᱸ ᱦᱮᱸ ᱦᱮᱸ ᱦᱮᱸ
ᱴᱤᱢ ᱠᱚ ᱮᱢ ᱫᱚ ᱦᱳᱭ ᱯᱮᱨᱟᱭᱤᱡᱽ ᱠᱚ ᱛᱟᱦᱮᱱᱟ ᱢᱟᱱᱮ ᱵᱚᱞ ᱠᱷᱮᱞ ᱞᱮᱠᱟ ᱜᱮ ᱟᱹᱨᱠᱤ ᱚᱱᱟ ᱦᱚᱸ᱾
ᱦᱳᱭ ᱮᱱᱴᱨᱤᱯᱷᱤ ᱟᱹᱲᱟᱹᱭ ᱥᱚ᱾ ᱚᱠᱟᱫᱚ ᱯᱷᱟᱥᱴ ᱯᱮᱨᱟᱭᱤᱡ ᱥᱟᱲᱮ ᱥᱟᱛᱥᱚ ᱚᱱᱠᱟ ᱦᱳᱭ᱾
ᱦᱳᱭ ᱚᱱᱠᱟ ᱛᱟᱦᱮᱱᱟ ᱟᱹᱨᱠᱤ
ᱦᱮᱸ ᱦᱮ ᱱᱤᱡᱮ ᱥᱚᱢᱚᱭᱫᱚ ᱞᱟᱦᱟᱛᱮ ᱞᱮᱠᱟ ᱫᱚ ᱚᱱᱠᱟ ᱵᱟᱝ ᱠᱷᱮᱹᱞ ᱦᱩᱭᱩᱜ ᱠᱟᱱᱟ ᱚᱱᱟ ᱠᱚᱫᱚ ᱩᱱᱟᱹᱜ ᱵᱟᱝ ᱧᱮᱞ ᱦᱩᱭᱩᱜ ᱠᱟᱱᱟ ᱾
ᱵᱟᱝ ᱵᱟᱝ ᱟᱹᱞᱤᱧ ᱢᱟᱱᱮ ᱡᱟ ᱠᱚ ᱠᱷᱮᱹᱞ ᱵᱟᱲᱟᱭ ᱜᱮᱭᱟ ᱱᱩᱠᱩ ᱟᱨ ᱡᱩᱦᱟᱭ ᱛᱟᱠᱚᱣᱟᱜ ᱡᱟᱦᱟᱸ ᱴᱤᱢ ᱠᱚ ᱢᱮᱱᱟᱜ ᱩᱱᱠᱩ ᱠᱟᱹᱴᱤᱡ ᱞᱤᱧ ᱧᱮᱞ ᱵᱟᱲᱟ ᱛᱟᱠᱚᱣᱟ ᱡᱚᱠᱷᱚᱱ ᱠᱚ ᱠᱷᱮᱹᱞᱟ ᱟᱹᱨᱠᱤ᱾ ᱴᱩᱨᱱᱟᱢᱮᱱᱴ ᱠᱚ ᱦᱩᱭᱩᱜᱼᱟ ᱛᱚ᱾
ᱦᱮᱸ
ᱩᱱ ᱜᱮ ᱧᱮᱞ ᱵᱟᱲᱟ ᱛᱟᱠᱚᱣᱟ ᱟᱹᱨᱠᱤ ᱟᱫᱚ ᱥᱮᱨᱚᱠᱚᱢ ᱫᱚ ᱱᱚᱛᱮ ᱦᱚᱸ ᱤᱭᱟᱹ ᱫᱚ ᱵᱟᱹᱱᱩᱜᱼᱟ ᱚᱱᱟ ᱠᱚᱨᱮᱱᱟᱜ ᱫᱚ᱾ ᱪᱚᱞ ᱫᱚ ᱵᱟᱹᱱᱩᱜᱼᱟ᱾ ᱩᱱᱠᱩ ᱢᱟᱛᱚ ᱠᱷᱮᱹᱞ ᱠᱚ ᱵᱟᱹᱜᱤ ᱠᱟᱫᱟ ᱟᱹᱰᱤ ᱜᱮ ᱢᱟᱨᱮ ᱯᱮᱞᱮᱭᱟᱨ ᱠᱚ ᱟᱹᱨᱠᱤ᱾
ᱦᱳᱭ
ᱛ ᱫᱚ ᱫᱚᱢᱮ ᱦᱮᱠᱟᱨ ᱜᱷᱟᱱᱮ ᱜᱮ ᱟᱯᱰᱮᱴ ᱠᱚᱠᱚ ᱮᱢ ᱫᱟ᱾
ᱦᱮᱸ
ᱱᱮᱛᱟᱨ ᱢᱟ ᱪᱮᱫ ᱠᱚᱪᱚ ᱯᱮᱱᱮᱞ ᱢᱮᱱᱮᱞ ᱠᱚ ᱪᱟᱹᱞᱩ ᱟᱠᱟᱱᱟ ᱦᱮᱸ᱾ ᱟᱹᱰᱤ ᱵᱟᱹᱲᱛᱤ ᱠᱚ ᱵᱮᱵᱚᱦᱟᱨᱫᱟ ᱚᱱᱟ᱾
ᱠᱷᱮᱞᱨᱮ ᱤᱱᱴᱨᱮᱥᱴ ᱴᱟᱜ ᱵᱟᱹᱱᱩᱜᱼᱟ ᱟᱹᱨᱠᱤ ᱡᱟᱦᱟᱸ ᱞᱟᱦᱟ ᱞᱮᱠᱟ ᱤᱭᱟᱹ ᱢᱚᱡᱟ ᱴᱟᱜ ᱧᱟᱢᱚᱜ ᱛᱟᱦᱮᱸᱫ ᱵᱟᱹᱱᱩᱜᱼᱟ᱾ ᱦᱮᱸ ᱢᱮᱯ ᱠᱚᱦᱚᱸ ᱠᱚ ᱯᱟᱞᱴᱟᱣ ᱟᱠᱟᱫᱟ ᱟᱹᱰᱤ ᱜᱮ᱾
ᱦᱳᱭ
ᱧᱩᱛᱩᱢ ᱠᱚᱠᱚ ᱯᱟᱞᱴᱟᱣ ᱫᱟ ᱯᱤᱠ ᱠᱚᱢᱟ ᱮᱠᱫᱚᱢ ᱯᱩᱨᱟᱹ ᱠᱚ ᱪᱤᱠᱟᱹ ᱪᱟᱵᱟ ᱠᱮᱫᱟ᱾
ᱦᱩᱸ ᱯᱟᱞᱴᱟᱣ ᱯᱟᱞᱴᱟᱣ ᱪᱟᱵᱟ ᱠᱮᱫᱟ ᱠᱚ ᱚᱱᱟ ᱾
ᱛᱟᱯᱚᱨ ᱚᱱᱟ ᱨᱤᱠᱚᱞ ᱠᱚ ᱮᱢ ᱟᱠᱟᱫᱟ ᱟᱱᱞᱤᱢᱤᱴᱮᱰ ᱨᱤᱠᱚᱞ ᱨᱮᱴ᱾
ᱦᱚᱻ
ᱴᱳᱠᱮᱱ ᱛᱮ ᱨᱤᱠᱚᱞ ᱢᱮ ᱤᱭᱟᱹ ᱛᱮᱦᱚᱸ ᱨᱤᱠᱚᱞ ᱜᱟᱱᱚᱜᱼᱟ ᱢᱟᱱᱮ᱾ ᱪᱮᱫ ᱨᱮᱠᱚᱞ ᱯᱚᱭᱮᱱᱴ ᱠᱚ ᱠᱚᱨᱟᱣ ᱠᱟᱫᱟ ᱫᱤᱞ ᱚ ᱦᱳᱭ ᱾
ᱦᱩᱸ